ᱦᱮᱸ ᱦᱮᱞᱳ
ᱟ ᱡᱚᱦᱟᱨ ᱜᱮ ᱜᱚᱝᱠᱮ᱾
ᱦᱩᱸ ᱜᱚᱝᱠᱮ ᱡᱚᱦᱟᱨ ᱜᱮ᱾
ᱟᱨ ᱨᱚᱲ ᱠᱚ ᱱᱟᱯᱟᱭ ᱜᱮ ᱟᱸᱡᱚᱢᱚᱜ ᱠᱟᱱᱟ ᱛᱚ?
ᱦᱮ ᱜᱚᱢᱠᱮ ᱠᱮ ᱟᱵᱤᱱᱟᱜ ᱫᱚ ᱦᱟᱸᱜ ᱱᱟᱯᱟᱭ ᱜᱮ ᱟᱸᱡᱚᱢᱚᱜ ᱠᱟᱱᱟ ᱮᱨᱯᱚᱨ ᱟᱹᱞᱤᱧᱟᱜ ᱜᱮ ᱱᱟᱯᱟᱭ ᱟᱸᱡᱚᱢᱚᱜ ᱠᱟᱱᱟ ᱥᱮ ᱵᱟᱝ ᱟᱹᱞᱤᱧ ᱴᱷᱤᱠ ᱵᱟᱹᱞᱤᱧ ᱞᱟᱹᱭ ᱫᱟᱲᱮᱭᱟᱜ ᱠᱟᱱᱟ
ᱟᱵᱤᱱᱟᱜ ᱦᱚᱸ ᱱᱟᱯᱟᱭ ᱜᱮ ᱟᱸᱡᱚᱢᱚᱜ ᱠᱟᱱᱟ
ᱟᱪᱪᱷᱟ ᱦᱮᱸ ᱜᱚᱝᱠᱮ ᱛᱟᱦᱚᱞᱮ ᱱᱤᱛᱚᱜ ᱞᱮᱠᱟ ᱫᱚ ᱦᱟᱜ ᱱᱟᱦᱟᱜ ᱱᱟᱯᱟᱭ ᱵᱟᱲᱟ ᱜᱮᱭᱟ ᱵᱮᱱ ᱛᱚ
ᱦᱮ ᱱᱟᱯᱟᱭ ᱵᱟᱲᱟ ᱜᱮᱭᱟᱞᱤᱧ ᱱᱤᱛ ᱫᱚ᱾ ᱟᱨ ᱟᱹᱵᱤᱱ ᱪᱮᱫ ᱞᱮᱠᱟ ᱦᱮᱱᱟᱜ ᱵᱤᱱᱟ᱾
ᱦᱮᱸ ᱜᱚᱝᱠᱮ ᱟᱹᱞᱤᱧ ᱦᱚᱸ ᱱᱟᱦᱟᱜ ᱱᱤᱛᱚᱜ ᱞᱮᱠᱟ ᱫᱚ ᱱᱟᱯᱟᱭ ᱵᱟᱲᱟ ᱜᱮ ᱥᱟᱶᱛᱮ ᱟᱭᱳ ᱵᱟᱵᱟ ᱥᱮ ᱥᱟᱱᱟᱢ ᱚᱲᱟᱜ ᱱᱟᱭ ᱜᱮ ᱱᱟᱯᱟᱭ ᱜᱮ ᱢᱮᱱᱟᱜ ᱟᱠᱟᱫ ᱞᱮᱭᱟ᱾
ᱟᱵᱤᱱ ᱱᱟᱯᱟᱭ
ᱦᱩᱸ᱾ ᱦᱮᱸ ᱜᱚᱝᱠᱮ ᱟᱹᱞᱤᱧ ᱦᱚᱸ ᱱᱤᱛᱚᱜ ᱞᱮᱠᱟ ᱫᱚ ᱱᱷᱟᱜ ᱱᱟᱯᱟᱭ ᱜᱮ᱾ ᱟᱨ ᱟᱸᱥᱚᱜ ᱟᱹᱞᱤᱧ ᱟᱵᱚ ᱥᱟᱱᱟᱢ ᱢᱟᱹᱱᱢᱤ ᱱᱟᱹᱭ ᱜᱮ ᱱᱟᱯᱟᱭ ᱜᱮᱵᱚᱱ ᱛᱟᱦᱮᱱ ᱢᱟ᱾
ᱦᱳ ᱡᱷᱚᱛᱚ ᱜᱮᱵᱚᱱ ᱟᱸᱥᱚᱜᱼᱟ ᱱᱟᱯᱟᱭ ᱜᱮᱵᱚ ᱦᱳ ᱡᱷᱚᱛᱚ ᱜᱮ ᱱᱟᱯᱟᱭ ᱵᱚ ᱛᱟᱦᱮᱱ ᱢᱟ ᱢᱮᱱᱛᱮ ᱱᱚᱣᱟ ᱜᱮᱛᱚ ᱵᱚ ᱟᱥᱚᱜᱼᱟ᱾
ᱦᱮᱸ ᱦᱮᱸ ᱦᱮᱸ᱾ ᱜᱚᱝᱠᱮ ᱛᱟᱦᱞᱮ ᱪᱟᱥ ᱵᱟᱥ ᱠᱚᱫᱚ ᱛᱤᱱᱟᱹᱜ ᱥᱟᱺᱜᱤᱧ ᱱᱷᱟᱜ ᱵᱚᱱ ᱤᱫᱤ ᱢᱟᱲᱟᱝ ᱠᱟᱫᱟ ᱥᱮ ᱱᱷᱟᱜ ᱟᱹᱣᱨᱤ ᱮᱛᱚᱦᱚᱵ ᱦᱩᱭᱩᱜᱼᱟ?
ᱚᱻ ᱱᱤᱛᱚᱜ ᱫᱚ ᱱᱷᱟᱜ ᱟᱞᱮ ᱥᱮᱫ ᱫᱚ ᱫᱟᱜ ᱡᱟᱹᱲᱤ ᱠᱚ ᱴᱷᱤᱠ ᱵᱷᱟᱜᱽ ᱛᱮ ᱵᱟᱝ ᱦᱩᱭᱩᱜ ᱠᱟᱱᱟ ᱦᱟᱸᱜ ᱟᱨ ᱚᱱᱟ ᱠᱷᱟᱹᱛᱤᱨ ᱦᱟᱸᱜ ᱟᱞᱮ ᱱᱚᱛᱮ ᱫᱚ ᱪᱟᱥᱵᱟᱥ ᱠᱚᱦᱚᱸ ᱢᱟᱱᱮ ᱡᱟᱦᱟᱸ ᱡᱟᱦᱟᱸ ᱠᱚᱫᱚ ᱮᱦᱚᱵ ᱟᱠᱟᱱᱟ ᱡᱟᱦᱟᱸ ᱠᱚᱫᱚ ᱥᱚᱰᱚᱜ ᱡᱟᱭᱜᱟ ᱠᱚ ᱠᱟᱱᱟ᱾ ᱵᱟᱺᱭᱦᱟᱹᱲ ᱡᱟᱭᱜᱟ ᱠᱚ᱾
ᱟᱻᱨ ᱡᱟᱦᱟᱸ ᱠᱚᱫᱚ ᱠᱟᱹᱴᱤᱡ ᱜᱷᱩᱰᱩ ᱧᱚᱜ ᱜᱮᱭᱟ, ᱚᱱᱟ ᱠᱚᱨᱮ ᱫᱚ ᱟᱹᱶᱨᱤ ᱭᱟ᱾ ᱟᱨ ᱟᱯᱮ ᱥᱮᱫ ᱫᱚ?
ᱦᱮᱸ ᱜᱚᱝᱠᱮ ᱟᱯᱮ ᱫᱤᱥᱚᱢ ᱡᱟᱦᱟᱸ ᱞᱮᱠᱟ ᱟᱞᱮ ᱫᱤᱥᱚᱢ ᱦᱚᱸ ᱱᱷᱟᱜ ᱚᱱᱠᱟᱜᱮ ᱢᱮᱱᱫᱚ᱾ ᱟᱦ ᱢᱮᱱᱫᱚ ᱚᱱᱠᱟᱱᱟᱜ ᱠᱮᱱᱮᱞ ᱥᱮ ᱚᱱᱠᱟᱱᱟᱜ ᱵᱳᱭᱨᱤᱝ ᱥᱮ ᱞᱚ ᱠᱚᱦᱚᱸ ᱱᱷᱟᱜ ᱚᱱᱠᱟ ᱥᱩᱵᱮᱵᱚᱥᱛᱷᱟ ᱫᱚ ᱵᱟᱹᱪᱩᱜ ᱟᱠᱟᱫ ᱛᱮ ᱡᱟ ᱩᱰᱟᱹᱝ ᱢᱟᱱᱮ ᱪᱟᱥᱚᱜ ᱞᱟᱹᱜᱤᱫ ᱫᱚ ᱱᱷᱟᱜ ᱱᱚᱶᱟ ᱥᱮᱨᱢᱟ ᱫᱟᱜ ᱡᱟᱹᱲᱤ ᱛᱮᱜᱮ ᱱᱷᱟᱜ ᱞᱮ ᱪᱟᱥ ᱠᱮᱫ-ᱟ᱾ ᱢᱮᱱᱫᱚ ᱥᱮᱨᱢᱟ ᱡᱟᱹᱲᱤ ᱡᱩᱫᱤ ᱵᱟᱭ ᱡᱟᱹᱲᱤᱭᱟ ᱤᱱᱟᱹᱠᱷᱟᱱ ᱱᱷᱟᱜ ᱪᱟᱥ ᱦᱚᱸ ᱟᱞᱮ ᱫᱚ ᱵᱟᱝᱞᱮ ᱡᱟᱥᱛᱤ ᱜᱮᱭᱟ᱾
ᱟᱹ ᱢᱟᱱᱮ ᱥᱮᱨᱢᱟ ᱥᱮᱨᱢᱟ ᱡᱟᱹᱲᱤ ᱵᱷᱚᱨᱥᱟ ᱜᱮ ᱟᱯᱮᱭᱟᱜ ᱪᱟᱥᱵᱟᱥ ᱠᱚᱫᱚ᱾
ᱦᱩᱸ ᱦᱩᱸ᱾ ᱟᱫᱚ ᱡᱟᱜᱮ ᱟᱞᱟᱝ ᱵᱟᱨᱮ ᱫᱚ ᱱᱷᱟᱜ ᱟᱭᱢᱟ ᱜᱮᱞᱟᱝ ᱨᱚᱯᱚᱲᱮᱱᱟ᱾ ᱢᱮᱱᱫᱚ ᱱᱚᱣᱟ ᱮᱯ ᱨᱮ ᱢᱟᱨᱟᱝ ᱵᱚᱦᱚᱜ ᱡᱟ ᱩᱰᱟᱹᱝ ᱴᱟᱭᱤᱢ ᱠᱚ ᱮᱢ ᱟᱠᱟᱱ᱾ ᱚᱱᱟ ᱩᱰᱟᱹᱝ ᱛᱟᱞᱟᱨᱮ ᱢᱤᱫᱴᱟᱹᱝ ᱥᱟᱠᱟᱢ ᱟᱹᱜᱩ ᱠᱟᱛᱮ ᱞᱟᱝ ᱨᱚᱯᱚᱲ ᱞᱮᱱᱠᱷᱟᱱ ᱱᱤᱦᱟᱹᱛᱤ ᱱᱟᱯᱟᱭ ᱦᱩᱭ ᱠᱚᱜ ᱠᱮᱭᱟ, ᱢᱮᱱᱫᱚ ᱚᱱᱟ ᱥᱟᱠᱟᱢ ᱚᱱᱟ ᱥᱟᱠ ᱡᱟᱛᱮ ᱜᱟᱞᱚᱪ ᱫᱟᱲᱮᱭᱟᱜ ᱢᱟᱞᱟᱝ ᱟᱞᱟᱝ ᱥᱮ ᱟᱵᱮᱱ ᱦᱚᱸ ᱥᱮ ᱟᱹᱞᱤᱧ ᱦᱚᱸ ᱚᱱᱠᱟᱱᱟᱜ ᱢᱤᱫᱴᱤᱡ᱾ ᱟᱨ ᱥᱟᱠᱟᱢ ᱵᱟᱨᱮ ᱛᱮᱵᱤᱱ ᱞᱟᱹᱭ ᱞᱮᱠᱷᱟᱱ ᱟᱹᱰᱤ ᱱᱟᱯᱟᱭ ᱞᱤᱧ ᱵᱩᱡᱷᱟᱹᱣ ᱠᱮᱭᱟ᱾
ᱦᱳᱭ ᱟᱫᱚ ᱢᱟ ᱚᱠᱟ ᱥᱟᱛᱟᱢ ᱞᱟᱝ ᱥᱟᱵᱟ?
ᱦᱮᱸ ᱜᱚᱝᱠᱮ ᱟᱵᱮᱱ ᱡᱩᱫᱤ ᱚᱱᱠᱟᱱᱟᱜ ᱢᱮᱱᱟᱜ ᱠᱷᱟᱱ ᱞᱟᱹᱭ ᱵᱮᱱ ᱚᱱᱟ ᱫᱚ᱾ ᱟᱹᱞᱤᱧ ᱦᱚᱞᱤᱧ ᱞᱟᱹᱭᱮᱫᱼᱟ᱾
ᱦᱳᱭ ᱟᱹᱵᱤᱱ ᱜᱮ ᱞᱟᱹᱭ ᱵᱤᱱ ᱥᱮ ᱦᱟᱸᱜ ᱟᱹᱞᱤᱧ ᱦᱟᱸᱜ ᱛᱮᱞᱟ ᱞᱤᱧ ᱮᱢᱟ᱾ ᱟᱹᱵᱤᱱᱟᱜ ᱡᱟᱦᱟᱱᱟᱜ ᱜᱮ ᱢᱤᱫᱴᱟᱝ ᱥᱟᱛᱟᱢ᱾
ᱟᱪᱪᱷᱟ ᱟᱪᱪᱷᱟ ᱟᱞᱤᱧ ᱫᱚ ᱜᱚᱢᱠᱮ ᱟᱵᱚ ᱢᱟ ᱥᱟᱱᱟᱢ ᱥᱟᱱᱛᱟᱲ ᱦᱚᱯᱚᱱ ᱫᱚ ᱱᱟᱦᱟᱜ ᱢᱚᱴᱟᱢᱩᱴᱤ ᱴᱟᱺᱰᱤ ᱴᱩᱠᱟᱹᱨ ᱥᱮ ᱵᱤᱨ ᱵᱩᱨᱩ ᱫᱷᱟᱨᱮ ᱨᱮᱜᱮ ᱱᱟᱦᱟᱜ ᱟᱹᱛᱩ ᱫᱤᱥᱚᱢ ᱛᱟᱵᱚᱱ ᱛᱚ᱾
ᱦᱳᱭ ᱦᱳᱭ
ᱦᱮᱸ ᱟᱫᱚ ᱢᱮᱱᱫᱚ ᱱᱟᱦᱜ ᱚᱱᱟ ᱵᱤᱨ ᱵᱩᱨᱩ ᱵᱟᱨᱮ ᱛᱮᱞᱟᱝ ᱨᱚᱯᱚᱲ ᱞᱮᱱᱠᱷᱟᱱ ᱵᱟᱝ ᱵᱟᱝ ᱜᱟᱱ ᱠᱚᱜᱼᱟ?
ᱦᱮ ᱜᱟᱱᱚᱜᱼᱟ᱾
ᱢᱮᱱᱫᱚ ᱵᱤᱨ ᱵᱩᱨᱩ ᱟᱵᱚ ᱪᱮᱫ ᱠᱚ ᱜᱚᱲᱚ ᱥᱚᱯᱚᱦᱚᱫ ᱮᱢᱟᱵᱚᱱ ᱠᱟᱱᱟ ᱥᱮ ᱵᱤᱨ ᱵᱩᱨᱩ ᱠᱷᱚᱱᱟᱜ ᱛᱮᱫ ᱠᱚ ᱥᱮ ᱥᱤᱞᱤ ᱠᱚ ᱟᱵᱚ ᱟᱹᱱᱟᱹᱭ ᱟᱹᱰᱤ ᱱᱟᱯᱟᱭ ᱱᱟᱯᱟᱭ ᱵᱚᱱ ᱧᱮᱞᱧᱟᱢ ᱠᱚᱣᱟ᱾ ᱢᱮᱱᱫᱚ ᱵᱤᱨᱵᱩᱨᱩ ᱚᱠᱟ ᱞᱮᱠᱟ ᱠᱟᱛᱮ ᱨᱚᱯ ᱯᱷᱟᱼ ᱫᱚᱯᱷᱟ ᱠᱟᱛᱮᱫ ᱵᱚᱱ ᱫᱚᱦᱚᱭᱟ, ᱚᱱᱮ-ᱚᱱᱟ ᱠᱚ ᱵᱟᱨᱮᱛᱮ ᱞᱟᱝ ᱨᱚᱯᱚᱲᱟ ᱥᱮ ᱪᱮᱫ ᱜᱚᱝᱠᱮ?
ᱦᱳᱭ ᱦᱳᱭ᱾
ᱱᱚᱛᱮ ᱜᱚᱝᱠᱮ ᱮᱦ ᱟᱹᱞᱤᱧ ᱫᱚ ᱱᱤᱭᱟᱹ ᱞᱤᱧ ᱟᱥᱚᱜᱼᱟ ᱡᱮ ᱵᱟᱝ ᱟᱵᱮᱱ ᱮᱦ ᱯᱩᱭᱞᱩ ᱨᱮ ᱠᱟᱹᱡ ᱢᱮᱱ ᱠᱮᱭᱟ ᱵᱤᱱ ᱟᱨ ᱛᱟᱨᱯᱚᱨ ᱱᱷᱟᱜ ᱟᱹᱞᱤᱧ ᱞᱤᱧ ᱢᱮᱱᱟ᱾
ᱦᱳᱭ ᱴᱷᱤᱠᱜᱮᱭᱟ ᱟᱹᱞᱤᱧ ᱦᱚᱞᱤᱧ ᱢᱮᱱᱮᱫᱼᱟ ᱛᱚᱵᱮ ᱱᱷᱟᱜ᱾ ᱢᱟᱱᱮ ᱡᱟᱦᱟᱸ ᱵᱤᱨ ᱵᱩᱨᱩ ᱨᱮᱱᱟᱜ ᱠᱟᱛᱷᱟ ᱵᱤᱱ ᱢᱮᱱ ᱠᱮᱫᱮᱜᱼᱟ ᱦᱟᱸᱜ᱾
ᱦᱩᱸ
ᱟᱫᱚ ᱵᱤᱨ ᱵᱩᱨᱩ ᱫᱚ ᱢᱟᱱᱮ ᱟᱵᱚ ᱫᱚ ᱥᱮᱫᱟᱭ ᱦᱟᱯᱲᱟᱢ ᱠᱷᱚᱱᱟᱜ ᱜᱮ ᱡᱟᱦᱟᱸ ᱫᱚ ᱢᱟᱱᱮ ᱡᱚᱠᱷᱚᱱᱜ ᱢᱟᱹᱱᱢᱤ ᱵᱚ ᱩᱢᱩᱱ ᱱᱟ ᱵᱟᱹᱰ ᱱᱟ
ᱦᱮᱸ
ᱟᱵᱚ ᱫᱚ ᱵᱤᱨ ᱵᱩᱨᱩ ᱫᱷᱟᱨᱮ ᱨᱮᱜᱮ ᱚᱲᱟᱜ ᱫᱩᱣᱟᱹᱨ, ᱥᱮ ᱵᱚᱥᱚᱵᱟᱥ ᱨᱮᱱᱟᱜ ᱢᱤᱫᱴᱟᱱ ᱡᱟᱭᱜᱟ ᱵᱚ ᱤᱛ ᱞᱮᱫᱟ ᱟᱨ ᱚᱱᱟ ᱠᱚᱨᱮ ᱜᱮ ᱟᱵᱚ ᱫᱚᱵᱚ ᱛᱟᱦᱮᱸᱫ ᱠᱟᱱᱟ ᱱᱮᱛᱟᱨ ᱦᱚᱸᱵᱚ ᱛᱟᱦᱮᱱ ᱠᱟᱱ ᱜᱮᱭᱟ ᱦᱮᱸ᱾ ᱱᱮᱛᱟᱨ ᱜᱮ ᱠᱤᱪᱷᱩ ᱠᱤᱪᱷᱩ ᱦᱚᱲ ᱜᱮᱥᱮ ᱱᱚᱣᱟ ᱥᱚᱦᱚᱨ ᱱᱟᱜᱟᱨ ᱠᱚᱨᱮ ᱵᱚᱱ ᱟᱹᱪᱩᱨᱟᱹᱜ ᱠᱟᱱᱟ᱾ ᱟᱫᱚ ᱵᱤᱨ ᱵᱩᱨᱩ ᱥᱟᱞᱟᱜ ᱫᱚ ᱟᱵᱚᱣᱟᱜ ᱫᱚ ᱥᱮᱫᱟᱭ ᱠᱷᱚᱱᱜᱮ ᱢᱤᱫᱴᱮᱱ ᱥᱟᱹᱜᱟᱹᱭ ᱢᱮᱱᱟᱜᱼᱟ᱾ ᱪᱮᱫᱟᱜ ᱥᱮ ᱵᱤᱨ ᱵᱩᱨᱩ ᱫᱚ ᱥᱟᱱᱟᱢ ᱞᱮᱠᱟᱱ ᱡᱟᱦᱟᱱᱟᱜ ᱟᱵᱚᱣᱟᱜ ᱞᱟᱹᱠᱛᱤᱭᱟᱱ ᱡᱤᱱᱤᱥ ᱠᱚ ᱚᱱᱮ ᱱᱚᱜᱚᱭ ᱦᱩᱭᱱᱟ ᱥᱟᱦᱟᱱ ᱥᱟᱠᱟᱢ ᱡᱚ ᱵᱤᱞᱤ ᱟᱲᱟᱜ ᱥᱟᱠᱟᱢ ᱛᱟᱨᱯᱚᱨᱮ ᱱᱚᱜᱼᱚᱭ ᱡᱷᱟᱨᱱᱟ ᱠᱚ ᱚᱱᱟ ᱠᱚᱨᱮᱱᱟᱜ ᱫᱟᱜ ᱠᱚᱨᱮᱱᱟᱜ ᱥᱩᱵᱤᱫᱷᱟ, ᱟᱨ ᱱᱚᱰᱮ ᱠᱷᱚᱱ ᱜᱮ ᱟᱵᱚ ᱫᱚ ᱟᱭᱢᱟ ᱞᱮᱠᱟᱱᱟᱜ ᱟᱵᱚᱣᱟᱜ ᱞᱟᱹᱠᱛᱤᱭᱟᱱ ᱡᱤᱱᱤᱥ ᱠᱚᱵᱚ ᱯᱩᱨᱟᱹᱣᱮᱫ ᱛᱟᱦᱮᱸ ᱠᱟᱱᱟ᱾
ᱦᱮᱸ ᱜᱚᱢᱠᱮ ᱱᱤᱦᱟ. ᱛᱤ ᱱᱤᱦᱟ. ᱛᱤ
ᱟᱫᱚ ᱢᱟ ᱟᱹᱵᱤᱱ ᱦᱚᱸ ᱠᱟᱹᱴᱤᱡ ᱢᱮᱱ ᱵᱤᱱ ᱱᱦᱟᱜ
ᱦᱮᱸ ᱢᱮᱱᱫᱚ ᱜᱚᱝᱠᱮ ᱡᱟ ᱩᱰᱩᱝ ᱜᱮ ᱱᱟᱦᱟᱜ ᱱᱚᱣᱟ ᱵᱤᱨᱵᱩᱨᱩ ᱵᱟᱨᱮᱛᱮ ᱵᱟᱰᱟᱭ ᱢᱮᱱᱟᱜᱼᱟ ᱡᱮ ᱯᱳᱭᱞᱳ ᱨᱮᱫᱚᱞᱤᱧ ᱢᱮᱱᱟ ᱦᱟᱸᱜ ᱦᱮᱸ ᱥᱮᱫᱟᱭ ᱡᱩᱜᱽ ᱨᱮᱫᱚ ᱦᱟᱸᱜ ᱥᱮ ᱟᱵᱚᱨᱮᱱ ᱥᱮᱫᱟᱭ ᱦᱟᱯᱲᱟᱢ ᱜᱟᱹᱠᱷᱩᱲᱤᱭᱟᱹᱟᱱ ᱠᱚ ᱡᱟᱦᱟᱸ ᱫᱚ ᱩᱱ ᱚᱠᱛᱚ ᱫᱚ ᱱᱟᱦᱟᱜ ᱱᱚᱣᱟ ᱵᱤᱨ ᱵᱩᱨᱩ ᱠᱷᱚᱱᱟᱜ ᱢᱮᱱᱫᱚ ᱟᱹᱰᱤ ᱟᱭᱢᱟ ᱟᱭᱢᱟ ᱜᱚᱲᱚ ᱥᱚᱯᱚᱦᱚᱫ ᱠᱚ ᱧᱟᱢ ᱟᱠᱟᱫᱟᱼᱟ ᱢᱮᱱᱫᱚ ᱵᱤᱨ ᱵᱩᱨᱩ ᱨᱮᱱᱟᱜ ᱡᱚᱼ ᱵᱤᱞᱤ ᱡᱚᱢ ᱠᱟᱛᱮᱫ ᱜᱮ ᱱᱟᱦᱟᱜ ᱟᱵᱚᱣᱟᱜ ᱟᱠᱚᱣᱟᱜ ᱡᱤᱵᱚᱱ ᱡᱟᱯᱚᱱ ᱦᱚᱸ ᱦᱳᱭᱛᱳ ᱦᱩᱲᱩ ᱪᱟᱣᱞᱮ ᱠᱚᱢ ᱛᱟᱦᱮᱸ ᱠᱟᱱ ᱛᱟᱠᱚ ᱫᱚ ᱛᱟᱦᱮᱸ ᱠᱟᱱᱛᱮ ᱱᱟᱦᱟᱜ ᱵᱤᱨ ᱵᱩᱨᱩ ᱨᱮᱱᱟᱜ ᱡᱚᱼᱵᱤᱞᱤ ᱡᱚᱢ ᱠᱟᱛᱮᱫ ᱜᱮ ᱱᱟᱦᱟᱜ ᱟᱠᱚᱣᱟᱜ ᱡᱤᱵᱚᱱ ᱡᱟᱯᱚᱱ ᱱᱟᱹᱭᱛᱮ ᱱᱟᱯᱟᱭ ᱛᱮᱠᱚ ᱫᱚᱦᱚᱭᱮᱫᱟ ᱥᱮ ᱦᱮᱸ ᱚᱱᱠᱟᱜᱮ ᱟᱨᱚ ᱢᱮᱱᱫᱚ ᱫᱚᱥᱟᱨ ᱨᱮᱫᱚ ᱱᱟᱦᱟᱜ ᱱᱚᱜᱼᱚ ᱱᱚᱣᱟ ᱡᱮ ᱵᱤᱨᱼᱵᱩᱨᱩ ᱨᱮᱱᱟᱜ ᱫᱟᱨᱮ ᱱᱟᱹᱲᱤ ᱥᱮ ᱨᱮᱦᱮᱫ ᱚᱱᱮ ᱚᱱᱟᱠᱚ ᱢᱮᱱᱫᱚ ᱨᱟᱱ ᱢᱩᱨᱜᱟᱹᱱ ᱡᱚᱢ ᱠᱟᱛᱮᱫ ᱱᱟᱦᱟᱜ ᱟᱠᱚᱣᱟᱜ ᱡᱤᱵᱚᱱ ᱡᱟᱯᱚᱱ ᱠᱚ ᱫᱚ ᱞᱮ ᱟᱡᱟᱜᱽ ᱜᱮ ᱱᱤᱛ ᱱᱮᱛᱟᱨᱟᱜ ᱡᱩᱜᱽ ᱨᱮᱫᱚ ᱱᱦᱟᱜ ᱦᱳᱭᱛᱚ ᱱᱟᱥᱮᱱᱟᱜ ᱚᱱᱠᱟᱱᱟᱜ ᱚᱥᱵᱤᱫᱟ ᱦᱩᱭᱩᱜ ᱠᱟᱱ ᱛᱟᱵᱚᱱᱟ ᱪᱟᱞᱟᱣ ᱜᱚᱫᱚᱜ ᱠᱟᱱᱟᱵᱚᱱ ᱡᱟᱜᱮ ᱥᱟᱢᱱᱮ ᱠᱚᱨᱮ ᱦᱮᱜ ᱚᱱᱠᱟᱱᱟᱜ ᱰᱟᱠᱛᱟᱨ ᱚᱲᱟᱜ ᱥᱮᱱ ᱠᱷᱚᱱᱟᱜ ᱠᱮᱱᱫᱨᱚ ᱢᱮᱱᱟᱜ ᱟᱠᱟᱜᱼᱟ᱾ ᱦᱩᱸ ᱟᱨ ᱩᱱ ᱫᱤᱱ ᱫᱚ ᱱᱦᱟᱜ ᱜᱚᱢᱠᱮ ᱩᱱ ᱫᱚ ᱪᱟ ᱯᱟᱹᱛᱤ ᱟᱨᱡᱟᱣ ᱨᱮᱱᱟᱜ ᱩᱱᱟᱹᱜ ᱮᱠᱴᱟ ᱵᱟᱝ ᱛᱟᱦᱮᱸ ᱠᱟᱱᱛᱮ, ᱡᱟᱜᱮ ᱵᱤᱨ ᱵᱩᱨᱩ ᱨᱮ ᱥᱮ-ᱥᱮᱫᱟᱭ ᱦᱟᱯᱲᱟᱢ ᱠᱚᱫᱚ ᱡᱟᱦᱟᱸ ᱛᱤᱱᱟᱹᱜ ᱢᱮᱱ ᱫᱚ ᱥᱮᱫᱟᱭ ᱦᱟᱯᱲᱟᱢ ᱫᱚ ᱯᱨᱟᱭ ᱜᱮ ᱵᱤᱨᱵᱩᱨᱩ ᱱᱟᱹᱲᱤ ᱢᱩᱨᱜᱟᱹᱱ ᱨᱮᱱᱟᱜ-ᱟ ᱨᱟᱱ ᱠᱚᱫᱚ ᱱᱦᱟᱜ ᱡᱚᱛᱚ ᱞᱮᱠᱟᱜᱮ ᱵᱟᱰᱟᱭ ᱛᱟᱦᱮᱸ ᱠᱟᱱ ᱛᱟᱠᱚ ᱛᱮ ᱟᱠᱚᱣᱟᱜ ᱦᱚᱲᱢᱚ ᱡᱤᱣᱤ ᱮ ᱵᱮᱥ ᱞᱟᱹᱜᱤᱫ ᱛᱮ ᱱᱟᱦᱟᱜ ᱚᱱᱟ ᱵᱤᱨ ᱵᱩᱨᱩ ᱨᱮᱱᱟᱜ ᱫᱟᱨᱮ ᱱᱟᱹᱲᱤ ᱥᱮ ᱨᱮᱦᱮᱫ ᱨᱟᱱ ᱡᱚᱢ ᱠᱟᱛᱮᱫ ᱜᱮ ᱱᱟᱦᱜ ᱟᱠᱚᱣᱟᱜ ᱢᱮᱱᱫᱚ ᱦᱚᱲᱢᱚ ᱡᱤᱣᱤ ᱱᱟᱹᱭᱛᱮ ᱱᱟᱯᱟᱭ ᱛᱮ ᱠᱚ ᱫᱚᱦᱚᱭᱮᱫ ᱛᱟᱦᱮᱱᱟ
ᱦᱳᱭ ᱢᱟᱱᱮ ᱵᱩᱨᱩ ᱨᱮ ᱡᱟᱦᱟᱸ ᱟᱵᱚ ᱫᱚ ᱦᱟᱸᱜ ᱱᱮᱛᱟᱨ ᱦᱚᱸᱵᱚ ᱵᱮᱵᱚᱦᱟᱨᱮᱫ ᱜᱮᱭᱟ ᱡᱟᱦᱟᱸᱭ ᱠᱚᱫᱚ ᱵᱚ ᱵᱟᱲᱟᱭ ᱠᱟᱱᱟ ᱦᱟᱸᱜ ᱪᱮᱫᱟᱜ ᱥᱮ ᱚᱱᱟ ᱵᱤᱨ ᱵᱩᱨᱩ ᱨᱮ ᱡᱟᱦᱟᱸ ᱫᱟᱨᱮ ᱱᱟᱹᱲᱤ ᱢᱮᱱᱟᱜᱼᱟ ᱡᱟᱦᱟᱸ ᱫᱚ ᱦᱩᱭᱮᱱᱟ ᱨᱮᱦᱮᱫ ᱛᱟᱨᱯᱚᱨᱮ ᱪᱷᱟᱞ ᱥᱟᱠᱟᱢ ᱡᱚ ᱱᱚᱶᱟ ᱠᱚᱵᱚ ᱵᱮᱵᱚᱦᱟᱨᱮᱫ ᱛᱟᱦᱮᱸ ᱠᱟᱱᱟ ᱟᱨ ᱚᱱᱟᱜᱮ ᱯᱟᱞᱮᱫ ᱱᱟᱦᱜ ᱟᱵᱚᱣᱟᱜ ᱦᱚᱲᱢᱚ ᱞᱟᱹᱜᱤᱫ ᱫᱚ ᱢᱤᱫᱴᱟᱝ ᱟᱹᱰᱤ ᱱᱟᱯᱟᱭᱟᱱ ᱨᱟᱱ ᱠᱟᱱᱟ ᱪᱮᱫᱟᱜ ᱥᱮ ᱚᱱᱟ ᱡᱚᱢ ᱞᱮᱠᱷ ᱠᱷᱟᱱ ᱦᱚᱲᱢᱚ ᱨᱮᱱᱟᱜ ᱡᱟᱦᱟᱱᱟᱜ ᱢᱟᱱᱮ ᱤᱯᱷᱮ ᱠᱟᱹᱥᱟᱹ ᱡᱟᱦᱟᱱᱟᱜ ᱢᱟᱱᱮ ᱱᱚᱝᱠᱟ ᱦᱟᱸᱜ ᱯᱨᱚᱵᱷᱟᱵ ᱠᱚ ᱵᱟᱹᱲᱤᱡ ᱯᱨᱚᱵᱷᱟᱵ ᱠᱚ ᱵᱟᱭ ᱯᱟᱲᱟᱜᱼᱟ᱾ ᱪᱮᱫᱟᱜ ᱥᱮ ᱚᱱᱟ ᱫᱚ ᱢᱤᱫᱴᱝ ᱯᱨᱚᱠᱨᱤᱛᱤ ᱨᱮᱱᱟᱜ ᱠᱟᱱᱟ ᱛᱚ ᱟᱨ ᱡᱟᱦᱟᱸ ᱰᱟᱠᱛᱟᱨ ᱚᱲᱟᱜ ᱨᱮ ᱠᱤᱨᱤᱧ ᱠᱟᱛᱮᱫ ᱨᱟᱱ ᱵᱚᱱ ᱡᱚᱢᱮᱫᱼᱟ, ᱚᱱᱟ ᱫᱚ ᱢᱤᱫᱴᱟᱝ ᱟᱠᱚ ᱢᱟᱱᱮ ᱯᱨᱚᱥᱮᱥ ᱠᱟᱛᱮ ᱠᱚ ᱵᱮᱱᱟᱣᱮᱫᱼᱟ ᱠᱮᱢᱤᱠᱮᱞ ᱠᱚ ᱢᱮᱥᱟ ᱠᱟᱛᱮᱫ ᱦᱟᱸᱜ ᱟᱫᱚ ᱱᱚᱶᱟ ᱠᱚᱫᱚ ᱦᱟᱸᱜ ᱢᱟᱱᱮ ᱦᱤᱥᱟᱹᱵ ᱠᱷᱚᱱ ᱵᱟᱹᱲᱛᱤ ᱞᱮᱠᱷᱟᱱ ᱜᱤᱱᱦᱟᱜ ᱠᱷᱟᱨᱟᱯᱟ
ᱢᱮᱱᱫᱚ ᱜᱚᱝᱠᱮ ᱱᱚᱜᱼᱚᱭ ᱡᱮᱢᱚᱱ ᱟᱵᱚ ᱱᱤᱛᱚᱜ ᱦᱩᱲᱩ ᱵᱚᱱ ᱪᱟᱥᱚᱜ ᱠᱟᱱᱟ ᱟᱭᱢᱟ ᱟᱭᱢᱟ ᱚᱱᱟ ᱠᱮᱢᱤᱠᱟᱞ ᱵᱟᱹᱛᱤᱞ ᱡᱤᱱᱤᱥ ᱠᱚᱫᱚ ᱱᱚᱣᱟ ᱠᱚᱵᱚᱱ ᱮᱢᱟᱜ ᱠᱟᱱᱟ ᱡᱟᱸᱦᱟ ᱩᱱ ᱡᱩᱜᱽ ᱨᱮ ᱥᱮ ᱱᱤᱛ ᱦᱚᱸ ᱢᱮᱱᱟᱜ ᱢᱮᱱᱟᱜ ᱜᱮᱭᱟ ᱵᱤᱨ ᱵᱩᱨᱩ ᱨᱮᱱᱟᱜ ᱡᱚ‌ ᱵᱤᱞᱤ ᱥᱮ ᱯᱟᱠᱟᱲᱮ ᱚᱱᱠᱟᱱᱟᱜ ᱟᱭᱢᱟ ᱟᱭᱢᱟ ᱡᱤᱱᱤᱥ ᱢᱮᱱᱟᱜᱼᱟ ᱚᱱᱟ ᱠᱚᱫᱚ ᱦᱟᱸᱜ ᱚᱱᱠᱟ ᱠᱮᱢᱤᱠᱮᱞ ᱫᱚ ᱦᱟᱸᱜ ᱢᱮᱥᱟ ᱵᱟᱹᱱᱩᱜ ᱛᱮ ᱚᱱᱟ ᱠᱚᱫᱚ ᱡᱟᱦᱟᱸ ᱡᱚᱢ ᱧᱟᱢᱚᱜ ᱠᱟᱱᱟ ᱯᱩᱨᱟᱹ ᱢᱟᱱᱮ ᱡᱟᱦᱟᱸ ᱟᱧᱡᱚᱢ ᱮᱠᱚᱦᱚᱱᱚ ᱠᱮᱢᱤᱠᱮᱞ ᱮᱠᱚᱦᱚᱱᱚ ᱠᱮᱢᱤᱠᱮᱞ ᱵᱟᱹᱱᱩᱜᱼᱟ ᱪᱮᱫ ᱵᱟᱹᱱᱩᱜᱼᱟ ᱢᱮᱱᱫᱚ ᱡᱟᱦᱟᱸ ᱩᱰᱟᱹᱝ ᱡᱚ ᱵᱤᱞᱤᱜ ᱠᱟᱱ ᱡᱚᱛᱚ ᱜᱮ ᱢᱟᱱᱮ ᱯᱩᱨᱟᱹ ᱡᱚᱢ ᱡᱚᱢ ᱞᱟᱹᱜᱤᱫ ᱫᱚ ᱟᱹᱰᱤᱜᱮ ᱱᱟᱯᱟᱭᱟ ᱟᱨ ᱱ ᱱᱮᱛᱟᱨ ᱟᱜ ᱡᱟᱦᱟᱸ ᱧᱮᱞᱚᱜ ᱠᱟᱱᱟ ᱡᱟᱥᱛᱤ ᱜᱮ ᱟᱨ ᱡᱟᱦᱟᱸ ᱛᱤᱱᱟᱹᱜ ᱜᱮ ᱮᱸ ᱦᱚᱭᱛᱳ ᱵᱟᱡᱟᱨ ᱥᱟᱦᱟᱨ ᱨᱮ ᱡᱟᱦᱟᱸ ᱛᱤᱱᱟᱹᱜ ᱜᱮ ᱞᱚ ᱞᱚᱝᱠᱟ ᱟᱹᱠᱷᱨᱤᱧ ᱵᱟᱲᱟᱭᱼᱟ ᱢᱮᱛᱟᱜ ᱜᱮᱭᱟ ᱠᱚ ᱡᱚ ᱵᱤᱞᱤ ᱚᱱᱟ ᱠᱚᱫᱚ ᱱᱟᱦᱟᱜ ᱟᱹᱰᱤ ᱟᱭᱢᱟ ᱟᱭᱢᱟ ᱠᱮᱢᱤᱠᱮᱞ ᱠᱚ ᱢᱮᱥᱟ ᱠᱟᱛᱮᱜ ᱜᱮ ᱱᱟᱦᱟᱜ ᱠᱚ ᱠᱷᱮᱞ ᱡᱟᱛᱮ ᱟᱹᱰᱤ ᱟᱭᱢᱟ ᱫᱤᱱ ᱛᱟᱦᱮᱱ ᱢᱟ ᱱᱟᱹᱭᱛᱮ ᱱᱟᱯᱟᱭ ᱜᱮ ᱚᱱᱠᱟ ᱠᱟᱛᱮ ᱱᱟᱦᱟᱜ ᱚᱱᱮ ᱚᱱᱟ ᱠᱚ ᱡᱚᱢ ᱡᱚ ᱵᱤᱞᱤ ᱦᱟᱛᱟᱣᱛᱮᱫ ᱵᱚᱱ ᱡᱚᱢ ᱵᱟᱲᱟᱭᱮᱫ ᱜᱮᱭᱟ ᱢᱮᱱᱠᱷᱟᱱ ᱜᱚᱝᱠᱮ ᱟᱹᱞᱤᱧᱟᱜ ᱵᱩᱡᱷᱟᱹᱣ ᱚᱱᱟ ᱠᱚᱫᱚ ᱟᱵᱚ ᱵᱚᱱ ᱵᱟᱲᱟᱭ ᱜᱮᱭᱟ ᱡᱮᱦᱮᱛᱩ ᱩᱱᱟᱹᱜ ᱫᱤᱱ ᱫᱚ ᱦᱟᱸᱜ ᱵᱟᱭ ᱛᱟᱦᱮᱱ ᱜᱮᱭᱟ ᱢᱤᱫ ᱴᱤᱱ ᱡᱚ ᱵᱤᱞᱤ ᱫᱚ ᱱᱚᱶᱟ ᱥᱤᱡᱤᱱ ᱨᱮᱜᱮ ᱵᱤᱞᱤᱜᱼᱟ ᱟᱨ ᱯᱚᱨᱮ ᱫᱚ ᱱᱟᱦᱟᱜ ᱵᱟᱹᱲᱤᱡᱚᱜᱼᱟ ᱦᱮᱸ ᱢᱮᱱᱠᱷᱟᱱ ᱩᱱᱠᱩ ᱩᱱᱟᱹᱜ ᱫᱤᱱ ᱠᱚ ᱫᱚᱦᱚᱭᱮᱜ-ᱟ ᱡᱮ ᱠᱳᱱᱳ ᱢᱤᱫ ᱴᱤᱡ ᱠᱮᱢᱤᱠᱮᱞ ᱮᱢ ᱠᱟᱛᱮᱫ ᱱᱟᱦᱟᱜ ᱠᱚ ᱫᱚᱦᱚ ᱫᱟᱲᱮᱭᱟᱜ ᱠᱟᱱᱟ
ᱦᱮᱸ ᱢᱟᱱᱮ ᱚᱱᱟ ᱫᱚ ᱦᱟᱸᱜ ᱢᱟᱱᱮ ᱦᱟᱱᱟ ᱱᱷᱟᱶᱟ ᱞᱟᱜᱟ ᱠᱚᱛᱮ ᱜᱮ ᱦᱟᱸᱜ ᱵᱮᱥ ᱛᱟᱦᱮᱱ ᱠᱟᱱᱟ ᱟᱨ ᱟᱵᱚ ᱡᱟᱦᱟᱸ ᱵᱚᱱ ᱡᱚᱢᱮᱫᱼᱟ ᱦᱟᱸᱜ ᱥᱮ ᱟᱵᱚᱨᱮᱱ ᱦᱟᱯᱲᱟᱢ ᱠᱚᱠᱚ ᱡᱚᱢ ᱠᱟᱜᱼᱟ ᱦᱟᱸᱜ ᱡᱟᱦᱟᱸ ᱵᱩᱨᱩ ᱨᱮᱱᱟᱜ ᱡᱚ ᱵᱤᱞᱤ ᱠᱚ ᱱᱚᱜᱼᱚᱭ ᱡᱮᱢᱚᱱ ᱦᱩᱭᱮᱱᱟ ᱱᱦᱸᱜ ᱱᱤᱛᱚᱜ ᱫᱚ ᱚᱱᱟ ᱵᱩᱨᱞᱩ ᱵᱤᱞᱤ ᱠᱚ ᱛᱟᱨᱯᱚᱨᱮ ᱚᱱᱟ ᱠᱩᱫ ᱵᱤᱞᱤ ᱠᱚ ᱟᱨᱚ ᱚᱱᱮ ᱥᱤᱸᱡᱚ ᱵᱤᱞᱤ ᱠᱚ ᱦᱩᱭᱱᱟ ᱛᱮᱨᱮᱞ ᱵᱤᱞᱤ ᱠᱚ ᱦᱩᱭᱮᱱᱟ ᱟᱫᱚ ᱱᱚᱜᱼᱚ ᱱᱚᱣᱟ ᱠᱚ ᱡᱚᱢ ᱞᱮᱠᱷᱟᱱ ᱢᱤᱫ ᱴᱮᱱ ᱱᱚᱝᱠᱟᱱ ᱢᱤᱫ ᱴᱮᱱ ᱜᱩᱱ ᱢᱮᱱᱟᱜᱼᱟ ᱡᱟᱦᱟᱸ ᱫᱚ ᱟᱵᱚᱣᱟᱜ ᱦᱚᱲᱢᱚ ᱨᱮ ᱡᱮ ᱢᱟᱭᱟᱢ ᱨᱮ ᱢᱟᱱᱮ ᱨᱳᱜᱽ ᱟᱡᱟᱨ ᱥᱟᱞᱟᱜ ᱞᱟᱹᱲᱦᱟᱹᱭ ᱞᱟᱹᱜᱤᱫ ᱛᱮ ᱢᱤᱫ ᱴᱮᱱ ᱫᱟᱲᱮᱭ ᱮᱢᱟ ᱟᱫᱚ ᱚᱱᱟ ᱠᱚᱠᱚ ᱡᱚᱢ ᱟᱠᱟᱫᱼᱟ ᱥᱮᱫᱟᱭ ᱦᱚᱲ ᱫᱚ ᱚᱱᱟ ᱠᱷᱟᱹᱛᱤᱨ ᱦᱟᱸᱜ ᱩᱱᱠᱩ ᱫᱚ ᱨᱳᱜᱽ ᱟᱡᱟᱨ ᱠᱷᱚᱱ ᱫᱚ ᱟᱹᱰᱤ ᱥᱟᱦᱟ ᱨᱮᱠᱚ ᱛᱟᱦᱮᱸ ᱠᱟᱱᱟ
ᱟᱪᱷᱟ ᱟᱷᱟ ᱦᱮᱸ ᱜᱚᱝᱠᱮ ᱱᱤᱦᱟᱹᱛᱤ ᱥᱮᱫᱟᱭ ᱦᱟᱯᱲᱟᱢ ᱠᱚ ᱟᱠᱚᱣᱟᱜ ᱢᱚᱪᱟ ᱠᱷᱚᱱᱟᱜ ᱥᱮ ᱚᱱᱟ ᱚᱱᱟ ᱡᱟᱦᱟᱸ ᱫᱟᱜ ᱵᱤᱨ ᱵᱩᱨᱩ ᱨᱮᱱᱟᱜ ᱱᱟᱹᱲᱤ ᱢᱩᱨᱜᱟᱹᱱ ᱨᱮᱦᱮᱫ ᱚᱱᱟ ᱠᱱ ᱫᱚ ᱱᱟᱦ ᱧᱮᱞ ᱦᱩᱭ ᱠᱟᱱᱟ ᱦᱮᱸ ᱤᱱᱟᱹ ᱠᱟᱨᱚᱱ ᱛᱮ ᱠᱤᱪᱷᱩ ᱵᱟᱰᱟᱭ ᱢᱮ ᱢᱮᱱᱟᱜᱼᱟ ᱛᱚ ᱟᱵᱚ ᱠᱚᱨᱮᱱ ᱵᱟᱛᱟᱜᱚᱱ ᱠᱚᱫᱚ ᱱᱟᱦᱟᱜ ᱵᱟᱠᱚ ᱵᱩᱡᱽ ᱫᱟᱲᱮᱭᱟᱜ ᱨᱮᱦᱚᱸ ᱡᱟᱠ ᱟᱵᱚ ᱠᱚᱫᱚ ᱧᱮᱞ ᱟᱠᱟᱫ ᱛᱮᱱᱦᱟᱜ ᱟᱹᱰᱤ ᱠᱟᱛᱷᱟ ᱟᱵᱚ ᱵᱚᱱ ᱜᱟᱞᱚᱪ ᱫᱟᱲᱮᱭᱟᱜ ᱠᱟᱱᱟ ᱦᱮᱸ ᱟᱵᱚ ᱨᱮᱱ ᱦᱟᱯᱮᱱ ᱫᱤᱱ ᱨᱮᱱ ᱫᱟᱛᱟ ᱜᱚᱱ ᱠᱚᱫᱚ ᱱᱟᱦᱟᱜ ᱵᱟᱝᱠᱚ ᱵᱟᱰᱟᱭᱟ ᱥᱮ ᱩᱱᱠᱩ ᱫᱚ ᱱᱟᱦᱟᱜ ᱟᱵᱚᱣᱟᱜ ᱨᱤᱛᱟᱹ ᱱᱟᱦᱟᱜ ᱩᱱᱟᱹ ᱮᱠᱴᱟ ᱫᱚ ᱵᱟᱝᱠᱚ ᱜᱟᱞᱚᱪ ᱫᱟᱲᱮᱭᱟᱜᱼᱟ ᱟᱨ ᱫᱤᱥᱚ ᱨᱮ ᱜᱚᱝᱠᱮ ᱮ ᱧᱮᱞᱚᱜ ᱠᱟᱱᱟ ᱡᱮ ᱟᱵᱚ ᱥᱟᱱᱛᱟᱲ ᱢᱟᱹᱱᱢᱤ ᱵᱤᱨ ᱵᱩᱨᱩ ᱨᱮ ᱚᱱᱠᱟ ᱠᱚᱢ ᱥᱮ ᱠᱩᱸᱩᱭᱴᱤ ᱵᱤᱞᱤ ᱚᱠᱛᱚ ᱢᱮᱱᱫᱚ ᱡᱟᱦᱟᱸ ᱛᱤᱱᱟᱹᱜ ᱚᱱᱟ ᱢᱟᱛᱠᱚᱢ ᱥᱟᱠᱟᱢ ᱫᱟᱨᱮ ᱨᱮᱱᱟᱜ ᱥᱟᱠᱟᱢ ᱡᱟᱦᱟᱸ ᱧᱩᱨ ᱠᱟᱛᱮᱜ ᱨᱚᱦᱚᱲ ᱠᱚᱜ ᱠᱟᱱ ᱩᱱ ᱚᱠᱛᱚ ᱥᱮᱸᱜᱮᱞ ᱠᱚ ᱫᱷᱚᱨᱟᱣᱟᱜ ᱠᱟᱱᱟ ᱟᱫᱚ ᱚᱱᱟ ᱥᱮᱸᱜᱮᱞ ᱫᱚ ᱱᱟᱦᱟᱜ ᱜᱚᱴᱟ ᱵᱤᱨ ᱵᱩᱨᱩ ᱡᱩᱞᱩᱜ ᱠᱟᱱᱟ ᱜᱚᱝᱠᱮ ᱛᱟᱦᱚᱞᱮ ᱟᱵᱮᱱᱟᱜ ᱢᱮᱱ ᱨᱮᱫᱚ ᱱᱚᱜᱼᱚᱱᱟ ᱦᱩᱭᱩᱜ ᱠᱟᱱᱟ ᱥᱮ ᱥᱮ ᱢᱮᱱᱫᱚ ᱟᱵᱚ ᱵᱚᱱ ᱠᱷᱚᱛᱤᱭᱮᱫᱼᱟ ᱵᱤᱨ ᱵᱩᱨᱩ ᱚᱱᱟ ᱵᱟᱨᱮᱛᱮ ᱠᱟᱹᱴᱤᱡ ᱵᱮ ᱨᱚᱲᱟᱜ ᱠᱷᱟᱱ ᱟᱹᱰᱤ ᱵᱮᱥᱤᱧ ᱵᱩᱡᱷᱟᱹᱣ ᱠᱮᱭᱟ
ᱛᱚ ᱢᱟᱱᱮ ᱱᱚᱜᱼᱚᱭ ᱡᱟᱦᱟᱸ ᱥᱤᱛᱩᱝ ᱫᱤᱱ ᱡᱟᱦᱟᱸ ᱫᱚ ᱫᱟᱨᱮ ᱨᱮᱱᱟᱜ ᱥᱟᱠ ᱥᱟᱠᱟᱢ ᱠᱚ ᱨᱚᱦᱚᱲ ᱠᱟᱛᱮ ᱧᱩᱨᱩᱜᱼᱟ ᱟᱨ ᱚᱸᱰᱮ ᱱᱚᱝᱠᱟᱱ ᱱᱚᱝᱠᱟᱱ ᱦᱚᱲ ᱢᱮᱱᱟᱜ ᱠᱚᱣᱟ ᱩᱱᱠᱩ ᱫᱚ ᱵᱟᱹᱲᱤᱡ ᱦᱚᱲ ᱠᱟᱱᱟ ᱠᱚ ᱡᱮ ᱥᱮᱸᱜᱮᱞ ᱠᱚ ᱫᱷᱚᱨᱟᱣᱼᱟ ᱟᱫᱚ ᱚᱱᱟ ᱥᱮᱸᱜᱮᱞ ᱫᱷᱚᱨᱟᱣ ᱞᱮᱠᱷᱟᱱ ᱚᱸᱰᱮ ᱫᱚ ᱡᱤᱵᱽᱡᱤᱭᱟᱹᱞᱤᱭᱟᱜ ᱥᱮ ᱡᱟᱦᱱᱟᱜ ᱚᱱᱟ ᱫᱟᱨᱮ ᱱᱟᱹᱲᱤ ᱠᱚᱨᱮᱱᱟᱜ ᱞᱚ ᱛᱚᱨᱚᱡᱚᱜ ᱠᱟᱱᱟ ᱞᱚ ᱰᱮᱸᱰᱮᱜ ᱠᱟᱱᱟ ᱱᱚᱣᱟ ᱫᱚ ᱢᱤᱫᱴᱮᱱ ᱟᱹᱰᱤ ᱵᱟᱹᱲᱤᱡ ᱜᱮ ᱦᱩᱭᱩᱜ ᱠᱟᱱᱟ ᱪᱮᱫᱟᱜ ᱥᱮ ᱱᱚᱣᱟ ᱫᱚ ᱟᱹᱰᱤ ᱵᱟᱹᱲᱤᱡ ᱠᱟᱹᱢᱤ ᱠᱟᱱᱟ ᱪᱮᱫᱟᱜ ᱥᱮ ᱵᱩᱨ ᱵᱩᱨᱩ ᱨᱮ ᱥᱮᱸᱜᱮᱞ ᱫᱷᱚᱨᱟ ᱫᱚ ᱢᱤᱫᱴᱮᱱ ᱟᱹᱰᱤ ᱢᱟᱨᱟᱝ ᱯᱟᱯ ᱠᱟᱱᱟ ᱪᱮᱫᱟᱜ ᱥᱮ ᱚᱱᱟ ᱵᱤᱨ ᱵᱤᱨ ᱵᱩᱨᱩ ᱨᱮᱫᱚ ᱢᱟᱱᱮ ᱚᱛ ᱨᱮ ᱢᱮᱱᱟᱜ ᱠᱚᱣᱟ ᱚᱱᱟ ᱢᱩᱡ ᱴᱷᱮᱱ ᱠᱷᱚᱱ ᱮᱮᱦᱚᱵ ᱠᱟᱛᱮᱮᱫ ᱟᱭᱢᱟ ᱞᱮᱠᱟᱱ ᱠᱚ ᱱᱩᱜᱼᱩ ᱱᱠᱩ ᱡᱤᱱᱛᱤ ᱯᱤᱯᱤᱲᱤ ᱢᱮᱱᱟᱜ ᱠᱚᱣᱟ ᱫᱟᱨ ᱨᱮ ᱪᱮᱬᱮ ᱪᱤᱯᱨᱩ ᱦᱮᱱᱟᱜ ᱠᱚᱣᱟ ᱚᱛ ᱨᱮ ᱡᱟᱦᱟᱸᱭ ᱫᱚ ᱪᱮᱬᱮ ᱪᱤᱯᱨᱩ ᱦᱚᱸᱠᱚ ᱵᱤᱞᱤᱭ ᱟᱠᱟᱫ ᱠᱚ ᱛᱩᱠᱟᱹ ᱟᱠᱟᱫ ᱠᱚ ᱦᱚᱯᱚᱱ ᱠᱟᱱᱟ ᱠᱚ ᱩᱱᱠᱩ ᱠᱚ-ᱠᱚ ᱞᱚ ᱛᱚᱨᱚᱡᱚᱜ ᱠᱟᱱᱟ ᱚᱱᱟ ᱥᱟᱶᱛᱮ ᱱᱩᱠᱩ ᱡᱟᱦᱟᱸ ᱢᱮᱱᱟᱜ ᱠᱚᱣᱟ ᱦᱟᱸᱜ ᱠᱩᱞᱟᱹᱭ ᱠᱚ ᱛᱟᱨᱯᱚᱨᱮ ᱟᱨᱚ ᱱᱚᱝᱠᱟᱱ ᱦᱚᱨᱤᱱ ᱠᱚ ᱟᱨᱚ ᱟᱭᱢᱟ ᱞᱮᱠᱟᱱ ᱚᱱᱠᱟᱱ ᱡᱟᱱᱣᱟᱨ ᱠᱚ ᱦᱮᱱᱟᱜ ᱠᱚᱣᱟ ᱩᱱᱠᱩ ᱠᱚᱦᱚᱸ ᱛᱚ ᱮᱸᱜᱟ ᱠᱚᱫᱚ ᱵᱟᱠᱷᱟᱱ ᱠᱚ ᱫᱟᱹᱲᱟ ᱡᱟᱦᱟᱸ ᱥᱮᱫ ᱯᱷᱟᱫᱼᱟ ᱚᱱᱛᱮ ᱢᱮᱱᱠᱷᱟᱱ ᱦᱚᱯᱚᱱ ᱠᱚᱫᱚ ᱪᱤᱠᱟᱹᱭᱟ ᱩᱱᱠᱩ ᱠᱩ ᱦᱚᱸᱠᱚ ᱞᱚ ᱛᱚᱨᱚᱡᱚᱜ ᱠᱟᱱᱟ ᱞᱚ ᱰᱮᱸᱰᱮᱸᱜ ᱠᱟᱱᱟ ᱢᱟᱱᱮ ᱱᱚᱣᱟ ᱠᱚᱫᱚ ᱟᱹᱰᱤ ᱵᱟᱹᱲᱤᱡ ᱜᱮ ᱦᱩᱭᱩᱜ ᱠᱟᱱᱟ ᱚᱱᱟ ᱥᱟᱶᱛᱮ ᱵᱤᱨ ᱵᱩᱨᱩ ᱥᱮᱸᱜᱮᱞ ᱫᱷᱚᱨᱟᱣ ᱞᱮᱠᱷᱟᱱ ᱫᱚ ᱚᱱᱮ ᱡᱟᱦᱟᱸ ᱠᱟᱹᱴᱤᱡ ᱠᱟᱹᱴᱤᱡ ᱫᱟᱨᱮ ᱠᱚ ᱥᱮ ᱢᱟᱨᱟᱝ ᱢᱟᱨᱟᱝ ᱫᱟᱨᱮ ᱠᱚᱦᱚᱸ ᱟᱫᱷᱮᱠᱟᱜ ᱫᱚ ᱢᱟᱱᱮ ᱥᱮᱸᱜᱮᱞ ᱛᱮ ᱢᱟᱱᱮ ᱱᱚᱝᱠᱟ ᱞᱚᱜ ᱠᱟᱱᱟ ᱟᱨ ᱚᱱᱟ ᱫᱚ ᱜᱚᱡ ᱦᱚᱸ ᱜᱩᱡᱩᱜ ᱠᱟᱱᱟ ᱛᱟᱦᱚᱞᱮ ᱚᱱᱟ ᱫᱤᱱ ᱫᱤᱱ ᱛᱮ ᱚᱱᱟ ᱫᱟᱨᱮ ᱱᱟᱹᱲᱤ ᱡᱟᱦᱟᱸ ᱠᱟᱹᱴᱤᱡ ᱠᱟᱹᱴᱤᱡ ᱵᱩᱫᱟᱹ ᱠᱚ ᱚᱱᱟ ᱠᱚ ᱵᱟᱭ ᱦᱟᱨᱟ ᱫᱟᱲᱮᱭᱟᱜ ᱠᱟᱱᱟ ᱟᱨ ᱡᱟᱦᱟᱸ ᱢᱟᱱᱮ ᱵᱤᱨ ᱵᱩᱨᱩ ᱨᱮᱱᱟᱜ ᱞᱟᱴᱟ ᱠᱚ ᱵᱩᱫᱟᱹ ᱠᱚ ᱛᱟᱦᱮᱱ ᱠᱟᱱᱟ ᱚᱱᱟ ᱫᱤᱱ ᱫᱤᱱ ᱛᱮ ᱠᱚᱢ ᱤᱫᱤᱜᱼᱟ ᱟᱫᱚ ᱱᱚᱣᱟ ᱫᱚ ᱟᱹᱞᱤᱧ ᱫᱚ ᱦᱟᱸᱜ ᱵᱟᱹᱲᱤᱡ ᱜᱮᱞᱤᱧ ᱢᱮᱛᱟᱜ ᱠᱟᱱᱟ ᱟᱫᱚ ᱢᱟᱥᱮ ᱟᱹᱵᱤᱱ ᱦᱚ ᱠᱟᱹᱴᱤᱡ ᱢᱮᱱᱟᱜ ᱵᱤᱱ
ᱦᱮᱸ ᱜᱚᱢᱠᱮ ᱱᱤᱦᱟᱹᱛᱤ ᱟᱹᱰᱤ ᱱᱟᱯᱟᱭ ᱠᱟᱛᱷᱟ ᱜᱮᱵᱮᱱ ᱢᱮᱱ ᱠᱮᱫᱟ ᱢᱮᱱᱫᱚ ᱟᱵᱚ ᱱᱤᱦᱟᱹᱛ ᱱᱚᱣᱟ ᱫᱚ ᱵᱟᱹᱲᱤᱡ ᱦᱩᱭᱩᱜ ᱠᱟᱱ ᱛᱟᱵᱚᱱᱟ ᱢᱮᱱᱫᱚ ᱵᱤᱨ ᱵᱩᱨᱩ ᱡᱚᱠᱷᱚᱱ ᱵᱚᱱ ᱦᱮᱸ ᱥᱮᱸᱜᱮᱞ ᱵᱚᱱ ᱫᱷᱚᱨᱟᱣᱟᱜ ᱠᱟᱱᱟ ᱚᱱᱟ ᱵᱤᱨ ᱵᱩᱨᱩ ᱫᱚ ᱥᱟᱱᱟᱢ ᱵᱤᱨᱼᱵᱩᱨᱩ ᱜᱮ ᱱᱟᱦᱟᱜ ᱞᱚ ᱛᱚᱨᱚᱡᱚᱜ ᱠᱟᱱᱟ ᱢᱮᱱᱫᱚ ᱡᱟᱦᱟᱸ ᱛᱤᱱᱟᱹᱜ ᱟᱵᱚᱣᱟᱜ ᱞᱟᱹᱠᱛᱤᱭᱟᱱ ᱡᱤᱱᱤᱥ ᱠᱚ ᱢᱮᱱᱟᱜ ᱟᱠᱟᱫ ᱡᱚᱛᱚ ᱜᱮ ᱚᱱᱠᱟᱱᱟᱜ ᱞᱟᱹᱠᱛᱤᱭᱟᱱ ᱡᱤᱱᱤᱥ ᱠᱚᱦᱚᱸ ᱞᱚ ᱛᱚᱨᱚᱡᱚᱜ ᱠᱟᱱᱟ ᱢᱮᱱᱫᱚ ᱡᱚᱛᱚ ᱠᱷᱚᱱ ᱢᱟᱲᱟᱝ ᱞᱤᱧ ᱢᱮᱱᱟ ᱡᱮ ᱵᱤᱨᱼᱵᱩᱨᱩ ᱨᱮᱱ ᱡᱟᱦᱟᱸ ᱛᱤᱱᱟᱹᱜ ᱡᱤᱵᱽᱡᱤᱭᱟᱹᱞᱤ ᱪᱮᱬᱮ ᱪᱩᱯᱲᱩ ᱩᱱᱠᱩ ᱠᱚ ᱢᱮᱱᱟᱜ ᱟᱠᱟᱫ ᱠᱚᱣᱟ ᱩᱱᱠᱩ ᱜᱚᱦᱟᱜᱼᱟ ᱩᱱᱠᱩᱣᱟᱜ ᱫᱚ ᱱᱟᱦᱟᱜ ᱵᱤᱨ ᱵᱩᱨᱩ ᱵᱤᱨ ᱵᱩᱨᱩ ᱜᱮ ᱱᱟᱦᱟᱜ ᱟᱹᱛᱩ ᱫᱤᱥᱚᱢ ᱢᱮᱱᱛᱮᱠᱚ ᱵᱟᱰᱟᱭᱟ ᱟᱨ ᱟᱵᱚ ᱥᱟᱱᱟᱢ ᱢᱟᱹᱱᱢᱤ ᱦᱚᱸᱵᱚᱱ ᱵᱟᱰᱟᱭ ᱜᱮᱭᱟ ᱡᱮ ᱩᱱᱠᱩ ᱫᱚ ᱵᱤᱨ ᱵᱩᱨᱩ ᱨᱮᱜᱮ ᱱᱟᱦᱟᱜ ᱵᱚᱥᱚᱵᱟᱥ ᱠᱟᱱ ᱛᱟᱠᱚᱣᱟ ᱥᱮ ᱵᱚᱥᱚᱵᱟᱥᱚᱜᱼᱟ ᱠᱚ ᱩᱱᱠᱩ ᱦᱚᱸᱛᱚ ᱟᱵᱚ ᱞᱮᱠᱟᱜᱮ ᱢᱤᱫᱴᱟᱝ ᱢᱟᱹᱱᱢᱤ ᱠᱟᱱᱟ ᱠᱚ ᱟᱠᱚᱣᱟᱜ ᱨᱩᱯ ᱨᱮᱫᱚ ᱱᱟᱦᱟᱜ ᱦᱮᱸ ᱩᱱᱠᱩ ᱦᱚᱸ ᱡᱟᱛᱮ ᱟᱵᱚ ᱱᱟᱹᱭᱛᱮ ᱱᱟᱯᱟᱭ ᱛᱮᱵᱚᱱ ᱛᱟᱦᱮᱸ ᱦᱚᱪᱚ ᱠᱚ ᱢᱟ ᱤᱱᱟᱹᱜ ᱚᱱᱟ ᱵᱚᱱ ᱪᱮᱥᱴᱟᱭᱟ ᱡᱟᱛᱮ ᱚᱱᱠᱟᱱᱟᱜ ᱵᱟᱹᱲᱤᱡ ᱚᱨᱥᱚᱝ ᱟᱞᱚ ᱵᱚᱞᱚ ᱣᱟᱠᱚ ᱢᱟ ᱤᱱᱟ ᱦᱮᱜᱮ ᱮ ᱵᱚᱱ ᱪᱮᱥᱴᱟᱭ ᱢᱟ ᱟᱨ ᱱᱚᱣᱟ ᱫᱚ ᱢᱤᱫᱴᱤᱱ ᱟᱛᱳ ᱛᱟᱞᱟᱨᱮ ᱜᱟᱞᱚᱪ ᱞᱮᱠᱷᱟᱱ ᱟᱹᱰᱤᱜᱮ ᱱᱟᱯᱟᱭ ᱠᱚᱜᱼᱟ ᱢᱮᱱᱫᱚ ᱡᱟᱦᱟᱸ ᱛᱤᱱᱟᱹᱜ ᱜᱮ ᱚᱱᱠᱟ ᱢᱟᱛᱠᱢ ᱫᱟᱨᱮ ᱦᱚᱭ ᱫᱚ ᱟᱨ ᱵᱤᱨ ᱵᱮᱥᱤᱨ ᱵᱷᱟᱜᱽ ᱫᱚ ᱱᱟᱦᱟᱜ ᱧᱮᱞᱚᱜ ᱠᱟᱱᱟ ᱡᱮ ᱵᱟᱝ ᱵᱤᱨ ᱵᱩᱨᱩ ᱫᱷᱟᱨᱮ ᱠᱚᱨᱮᱜᱮ ᱱᱟᱦᱟᱜ ᱚᱱᱠᱟ ᱢᱟᱛᱠᱚᱢ ᱫᱟᱨᱮ ᱠᱚ ᱢᱮᱱᱟᱜ ᱛᱟᱵᱚᱱᱟ ᱢᱮᱱᱫᱚ ᱚᱱᱟᱜᱮ ᱟᱛᱩᱨ ᱨᱮᱱ ᱢᱟᱪᱷᱟ